ᱦᱚᱸ ᱵᱚᱭᱟ
ᱦᱟᱸ ᱡᱚᱦᱟᱨ ᱡᱚᱦᱟᱨ ᱡᱚᱦᱟᱨ ᱡᱚᱦᱟᱨ ᱟᱸᱡᱚᱢᱚᱜ ᱠᱟᱱᱟ ᱤᱧᱟᱹᱜ ᱨᱚᱲ
ᱦᱚᱸ ᱚᱱᱠᱟ ᱫᱚ ᱱᱟᱜ ᱱᱤᱛ ᱞᱮᱠᱟ ᱫᱚ ᱨᱚᱲ ᱠᱚ ᱵᱮᱥ ᱜᱮ ᱟᱸᱡᱚᱢᱚᱜ ᱠᱟᱱᱟ ᱦᱟᱸᱜ
ᱟᱪᱪᱷᱟ ᱜᱚᱝᱠᱮ ᱟᱸᱡᱚᱢ ᱞᱮᱱᱠᱟᱱᱡ ᱜᱮᱠᱤ ᱟᱪᱪᱷᱟ ᱢᱟ ᱜᱚᱝᱠᱮ ᱪᱮᱫ ᱠᱚᱵᱮᱱ ᱪᱮᱠᱟ ᱵᱟᱲᱟᱭᱮᱫᱟ ᱵᱚᱞᱮ ᱱᱤᱛ ᱚᱠᱛᱚ ᱫᱚ᱾
ᱟᱸᱡᱚᱢᱚᱜ ᱠᱟᱱᱟ ᱞᱟᱹᱭ ᱵᱮᱱ
ᱟᱢᱟᱜ ᱨᱚᱲ ᱦᱚᱸ ᱟᱹᱰᱤ ᱱᱟᱯᱟᱭ ᱜᱮ ᱟᱸᱡᱚᱜ ᱠᱟᱱᱟ ᱱᱤᱛ ᱚᱠᱛᱚ ᱫᱚ ᱟᱫᱚ ᱜᱚᱝᱠᱮ ᱪᱮᱫ ᱠᱚᱢ ᱪᱮᱠᱟ ᱵᱟᱲᱟᱭᱮᱫᱟ ᱚᱱᱟᱜ ᱜᱮ ᱞᱟᱹᱭᱢ ᱢᱮ?
ᱚᱱᱠᱟ ᱫᱚ ᱱᱟᱦᱟᱜ ᱪᱮᱫ ᱦᱚᱸ ᱵᱟᱝ ᱱᱤᱛ ᱫᱚ ᱦᱚᱸᱜᱼᱚᱭ ᱱᱟᱦᱟᱜ ᱠᱤᱫᱩᱵ ᱵᱟᱲᱟ ᱠᱟᱛᱮᱫ ᱧᱤᱨᱟᱹᱣ ᱵᱟᱲᱟ ᱦᱩᱭᱠᱟᱱᱟ᱾
ᱪᱮᱫ ᱢᱮᱱᱮᱫᱟ ᱜᱚᱢᱠᱮ ᱵᱟᱹᱧ ᱵᱩᱡᱽ ᱫᱟᱲᱮᱣᱟᱫᱟ᱾
ᱚ ᱢᱮᱱᱮᱫ ᱟᱹᱧ ᱦᱟᱸᱜ ᱱᱤᱛ ᱫᱚ ᱱᱟᱦᱟᱜ ᱫᱟᱠᱟ ᱠᱚ ᱡᱚᱢ ᱵᱟᱲᱟᱛᱮᱫ ᱡᱤᱨᱟᱹ ᱵᱟᱲᱟ ᱦᱩᱭᱟᱱᱟ᱾
ᱟᱪᱪᱷᱟ ᱟᱪᱪᱷᱟ ᱜᱚᱝᱠᱮ ᱟᱹᱰᱤ ᱱᱟᱯᱟᱭ ᱜᱮ᱾ ᱱᱤᱭᱟᱹ ᱦᱚᱲ ᱫᱚ ᱠᱳᱱᱳ ᱫᱟᱠᱟ ᱡᱚᱢ ᱨᱮᱱᱟᱜ ᱠᱳᱱᱳ ᱥᱩᱡᱳᱜ ᱵᱟᱝ ᱧᱟᱢ ᱠᱟᱱᱟ᱾
ᱦᱳ ᱟᱵᱮᱱ ᱫᱚ ᱱᱟᱦᱟᱜ ᱪᱟᱞ
ᱦᱳᱭ ᱜᱚᱢᱠᱮ᱾ ᱦᱮᱸ ᱱᱤᱭᱟᱹ ᱦᱚᱲᱟᱜ ᱫᱚ ᱫᱟᱠᱟ ᱡᱚᱢ ᱨᱮᱱᱟᱜ ᱥᱩᱡᱳᱜ ᱫᱚ ᱵᱟᱝ ᱧᱟᱢ ᱠᱟᱱᱟ ᱜᱚᱝᱠᱮ᱾
ᱟᱪᱪᱷᱟ ᱟᱪᱪᱷᱟ ᱪᱪᱷᱟ ᱦᱳᱭ ᱟᱨ ᱚᱱᱠᱟ ᱢᱚᱡᱽ ᱵᱟᱲᱟ ᱜᱮ?
ᱦᱩᱭ ᱜᱚᱢᱠᱮ ᱱᱤᱛ ᱚᱠᱛᱚ ᱫᱚ ᱵᱮᱥ ᱵᱟᱲᱟ ᱜᱮ᱾
ᱦᱳᱭ᱾
ᱟᱯᱮ ᱜᱮ ᱪᱮᱫ ᱞᱮᱠᱟ ᱢᱮᱱᱟᱜ ᱯᱮᱭᱟ?
ᱦᱚᱭ ᱚᱱᱠᱟ ᱫᱚ ᱱᱟᱦᱟᱜ ᱟᱨ ᱱᱤᱛ ᱫᱚ ᱢᱚᱡᱽ ᱜᱮ ᱥᱟᱱᱟᱢ ᱠᱚᱜᱮ᱾
ᱦᱮᱸ᱾
ᱚ ᱚᱱᱠᱟ ᱫᱚ ᱱᱟᱜ ᱱᱤᱛ ᱫᱚ ᱢᱚᱡᱽ ᱜᱮ ᱥᱟᱱᱟᱢ ᱠᱚᱜᱮ᱾
ᱟᱜ ᱜᱚᱢᱠᱮ
ᱦᱮᱸ ᱦᱮᱞᱳ᱾
ᱦᱮᱸ ᱜᱚᱢᱠᱮ ᱞᱟᱹᱭ ᱢᱮ᱾
ᱚ ᱢᱮᱱᱮᱫᱼᱟ ᱞᱤᱧ ᱱᱤᱛ ᱫᱚ ᱢᱚᱡᱽ ᱵᱟᱲᱟ ᱜᱮ ᱥᱟᱱᱟᱢ ᱠᱚᱜᱮ᱾
ᱦᱚᱭ ᱦᱚᱭ ᱢᱚᱸᱡᱽ ᱵᱚᱱ ᱛᱟᱦᱮᱸ ᱞᱮᱱᱠᱷᱟᱱ ᱵᱷᱟᱹᱜᱤ ᱦᱩᱭᱩᱜᱼᱟ ᱟ ᱚᱱᱟᱜᱮ ᱵᱚᱞᱮ᱾
ᱟᱨ ᱚᱱᱠᱟ ᱫᱚ ᱱᱟᱦᱟᱜ ᱟᱹᱵᱤᱱ ᱫᱚ ᱚᱠᱟ ᱫᱤᱥᱚᱢ ᱠᱷᱚᱱᱟᱜ ᱵᱤᱱ ᱞᱟᱹᱭᱮᱫᱼᱟ?
ᱟᱞᱮ ᱫᱚ ᱜᱚᱢᱠᱮ ᱟᱞᱮ ᱫᱚ ᱫᱤᱥᱚᱢ ᱫᱚ ᱦᱩᱭᱩᱜ ᱠᱟᱱ ᱛᱟᱞᱮᱭᱟ ᱱᱚᱝᱠᱟ ᱟᱹᱜ ᱵᱮᱝᱜᱚᱞ ᱵᱚᱞᱮ, ᱟᱯᱮᱜᱮ ᱚᱠᱟ ᱥᱮᱫ?
ᱦᱳᱭ ᱟᱹᱞᱤᱧ ᱦᱚᱸ ᱱᱟ ᱚᱱᱠᱟ ᱫᱚ ᱦᱟᱸᱜ ᱵᱮᱝᱜᱚᱞ ᱫᱤᱥᱚᱢ ᱠᱷᱚᱱᱟᱜ ᱜᱮ ᱟᱹᱞᱤᱧ ᱫᱚ ᱚᱱᱠᱟ ᱫᱚ ᱯᱩᱨᱩᱞᱤᱭᱟᱹ ᱰᱤᱥᱴᱤᱠ᱾
ᱚᱠᱟ ᱰᱤᱥᱴᱤᱠ?
ᱟᱹ ᱯᱩᱨᱩᱞᱤᱭᱟᱹ᱾
ᱟᱪᱷᱟ ᱟᱪᱷᱟ ᱟᱪᱷᱟ ᱟᱹᱰᱤ ᱱᱟᱯᱟᱭ ᱡᱟᱭᱜᱟ ᱠᱟᱱᱟ ᱵᱚᱞᱮ ᱜᱚᱝᱠᱮ᱾ ᱯᱩᱨᱩᱞᱤᱭᱟᱹ ᱫᱚ ᱥᱮᱱ ᱵᱟᱲᱟ ᱦᱩᱭ ᱠᱟᱱ ᱜᱮᱭᱟ᱾
ᱟᱨ ᱟᱹᱵᱤᱱ ᱫᱚ ᱱᱟ ᱦᱟᱸᱜ? ᱟᱹᱵᱤᱱ ᱫᱚ
ᱟᱞᱤᱧ ᱫᱚ ᱜᱚᱝᱠᱮ ᱩᱱᱟᱹᱜ ᱫᱚ ᱵᱟᱵᱚ ᱞᱟᱹᱭᱟᱹᱜᱼᱟ ᱵᱚᱞᱮ ᱱᱤᱛ ᱱᱚᱣᱟ ᱨᱮᱫᱚ᱾
ᱵᱟᱝᱜᱮ ᱱᱟᱜ ᱚᱱᱠᱟ ᱱᱤᱛ ᱫᱷᱟᱹᱵᱤᱡ ᱨᱮ ᱡᱟᱦᱟᱸ ᱛᱤᱱᱟᱹᱜ ᱞᱤᱧ ᱨᱚᱯᱚᱲ ᱠᱟᱱᱟ ᱚᱱᱠᱟ ᱫᱚ ᱦᱟᱸᱜ ᱠᱮᱱᱥᱮᱞ ᱫᱚ ᱥᱮ ᱨᱤᱡᱮᱠᱴ ᱫᱚ ᱵᱟᱭ ᱦᱩᱭᱩᱜ
ᱵᱟᱝ ᱜᱚᱝᱠᱮ ᱠᱮᱱᱥᱮᱞ ᱫᱚ ᱵᱟᱝ ᱠᱮᱱᱥᱮᱞᱚᱜᱼᱟ᱾ ᱠᱮᱱᱥᱮᱞ ᱫᱚ ᱵᱟᱝ ᱠᱮᱱᱥᱮᱞᱚᱜᱼᱟ, ᱢᱮᱱᱠᱷᱟᱱ ᱟᱢ ᱫᱚ ᱱᱚᱣᱟ ᱫᱚ ᱱᱚᱣᱟ ᱫᱚ ᱮ ᱟᱭ ᱨᱮᱵᱚᱱ ᱮᱢᱟᱜ ᱠᱟᱱᱟ ᱛᱚ, ᱟᱫᱚ ᱚᱱᱟ ᱠᱷᱟᱹᱛᱤᱨ ᱛᱮ ᱠᱮᱱᱥᱮᱞ ᱫᱚ ᱵᱟᱝ ᱠᱮᱱᱥᱮᱞᱚᱜᱼᱟ᱾
ᱦᱚᱭ ᱚᱱᱠᱟ ᱫᱚ ᱦᱟᱸᱜ ᱟᱹᱞᱤᱧ ᱡᱩᱫᱤ ᱢᱩᱞᱩᱠ ᱦᱤᱥᱟᱹᱵᱽ ᱞᱤᱧ ᱠᱩᱞᱤ ᱵᱮᱤᱱᱟ ᱚᱱᱠᱟ ᱫᱚ ᱦᱟᱸᱜ ᱟᱹᱞᱤᱧ ᱫᱚ ᱵᱟᱨᱦᱟ ᱢᱩᱞᱩᱠ᱾
ᱢᱮᱱᱫᱟᱹᱧ ᱜᱚᱝᱠᱮ ᱱᱚᱣᱟ ᱫᱚ ᱮᱟᱭ ᱨᱮᱵᱩᱱ ᱮᱢᱟᱜᱼᱟ ᱛᱚ ᱚᱱᱟ ᱠᱷᱟᱹᱛᱤᱨ ᱛᱮ ᱟᱵᱚᱣᱟᱜ ᱯᱟᱨᱥᱚᱱᱟᱞ ᱰᱤᱴᱮᱞᱥ ᱱᱚᱣᱟ ᱜᱮᱵᱚᱱ ᱜᱟᱞᱢᱟᱨ ᱞᱮᱠᱷᱟᱱᱡ ᱵᱷᱟᱜᱤᱜᱼᱟ, ᱱᱚᱨᱢᱮᱞ ᱟᱢ ᱠᱩᱞᱤᱧ ᱢᱮ ᱯᱷᱳᱱ ᱠᱟᱛᱮᱜ ᱤᱧ ᱞᱟᱹᱭᱟᱢᱟ᱾
ᱟᱪᱷᱟ ᱪᱪᱷᱟ ᱪᱷᱟᱷᱟ ᱚ ᱟᱪᱷᱟ ᱦ ᱵᱟᱝᱜᱮ ᱱᱟᱦᱟᱜ ᱚᱱᱠᱟ ᱫᱚ ᱦᱟᱜ ᱱᱤᱛ ᱫᱷᱟᱹᱵᱤᱡ ᱛᱮ ᱟᱭᱢᱟ ᱜᱟᱱ ᱨᱚᱯᱚᱲ ᱠᱚ ᱦᱩᱭᱱᱟ ᱛᱚ ᱚᱱᱠᱟ ᱫᱚ ᱱᱟᱜ ᱵᱟᱭ ᱦᱩᱭ ᱚᱱᱟ ᱠᱷᱟᱹᱛᱤᱨᱟᱜ ᱢᱟ ᱦᱟᱜ ᱠᱩ ᱠᱩᱞᱤ ᱠᱮᱫ ᱵᱮᱱᱟᱞᱤᱧ ᱟᱹᱲᱤᱥᱚᱜ ᱥᱮᱫ ᱨᱮᱱᱟᱜ ᱠᱚᱱᱳ ᱠᱟᱛᱷᱟ ᱫᱚ ᱵᱟᱝ ᱠᱟᱱᱟ᱾
ᱦᱮᱸ ᱦᱮᱸ ᱜᱚᱢᱠᱮ ᱟᱫᱚ ᱵᱟᱝ ᱨᱮᱡᱮᱴ ᱫᱚ ᱵᱟᱝ ᱨᱮᱡᱮᱠᱴᱚᱜᱼᱟ ᱜᱚᱢᱠᱮ ᱨᱚᱯᱚᱲ ᱛᱮᱫᱚ ᱵᱟᱝ ᱨᱮᱤᱡᱮᱠᱴᱚᱜᱼᱟ ᱢᱮᱱᱠᱷᱟᱱ ᱟᱢ ᱫᱚ ᱟᱢᱟᱜ ᱟᱢ ᱫᱚ ᱥᱟᱵ ᱠᱟᱜ ᱢᱮ ᱡᱮ ᱮᱟᱭ ᱨᱮ ᱮᱢᱟᱜᱼᱟ ᱛᱚ, ᱟᱢᱟᱜ ᱥᱟᱵ ᱠᱟᱜ ᱢᱮ ᱟᱢᱟᱜ ᱰᱤ ᱴᱮᱞᱥ ᱮᱟᱭ ᱨᱮ ᱪᱟᱞᱟᱜ ᱠᱟᱱᱟ ᱥᱮ ᱚᱱᱟ ᱟᱨᱤ ᱚᱱᱟ ᱠᱷᱟᱹᱛᱤᱨ ᱛᱮᱧ ᱢᱮᱱ ᱮᱫᱟ ᱡᱮ ᱵᱟᱝᱞᱟᱝ ᱜᱚᱞᱯᱚ ᱱᱚᱣᱟ ᱚᱱᱟᱧ ᱢᱮᱱᱫᱟ ᱵᱟᱠᱷᱟᱱ ᱮᱢᱱᱤ ᱫᱚ ᱚᱥᱩᱵᱤᱫᱟ ᱫᱚ ᱵᱟᱝ ᱨᱤᱡᱮᱠᱴ ᱫᱚ ᱵᱟᱝ ᱨᱤᱡᱮᱠᱴᱚᱜᱼᱟ ᱢᱟᱱᱮ ᱟᱢᱟᱜ ᱰᱤᱴᱮᱞᱥ ᱟᱨᱠᱤ ᱢᱮᱱᱫᱟ ᱟᱢᱟᱜ ᱼᱼ ᱯᱨᱟᱭᱵᱮᱥᱤ ᱱᱚᱣᱟ ᱨᱮ ᱢᱟᱱᱮ ᱤᱭᱟᱹᱜ ᱠᱟᱱᱟ ᱵᱚᱞᱮ ᱼᱼ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱚᱭ ᱚᱱᱟ ᱦᱚᱸ ᱢᱚᱡᱽ ᱠᱟᱛᱷᱟ ᱠᱟᱱ ᱜᱮᱭᱟ ᱼᱼ ᱦᱚᱭ ᱛᱟᱦᱚᱞᱮ ᱜᱚᱝᱠᱮ ᱚᱱᱠᱟ ᱪᱟᱥᱵᱟᱥ ᱠᱚ ᱪᱮᱫ ᱞᱮᱠᱟ?
ᱪᱟᱥᱵᱟᱥ ᱫᱚ ᱜᱚᱢᱠᱮ ᱤᱧ ᱫᱚ ᱵᱟᱦᱨᱮ ᱨᱮᱧ ᱛᱟᱦᱮᱱᱟ ᱛᱚ ᱾ ᱮᱸ ᱛᱚ ᱚᱱᱟ ᱜᱮ ᱵᱚᱞᱮ ᱼᱼ ᱛᱚ ᱵᱟᱹᱧ ᱞᱟᱹᱭ ᱫᱟᱲᱮᱭᱟᱢ ᱠᱟᱱᱟ ᱾
ᱦᱚᱭ ᱾ ᱦᱮᱸ ᱵᱟᱝᱜᱮ ᱟᱯᱱᱟᱨ ᱫᱚ ᱱᱟᱦᱟᱜ ᱚᱱᱠᱟ ᱫᱤᱥᱚᱢ ᱨᱮᱜᱮ ᱚᱱᱟ ᱠᱷᱟᱹᱛᱤᱨ ᱱᱟᱦᱟᱜ ᱱᱚᱣᱟ ᱠᱩᱠᱞᱤ ᱫᱚ ᱨᱟᱠᱟᱵ ᱮᱱᱟ ᱾
ᱦᱚᱭ ᱦᱚᱭ ᱦᱚᱭ ᱾
ᱦᱚᱭ ᱛᱟᱦᱚᱞᱮ ᱜᱚᱝᱠᱮ ᱚᱠᱟᱴᱟᱜ ᱥᱟᱛᱟᱢ ᱥᱟᱵ ᱠᱟᱛᱮᱫ ᱨᱚᱯᱚᱲ ᱞᱮᱱᱠᱷᱟᱡ ᱢᱚᱡᱽ ᱦᱩᱭ ᱠᱚᱜᱼᱟ? ᱠᱟᱹᱴᱤᱡ ᱵᱮᱱ ᱞᱟᱹᱭ ᱧᱚᱜ ᱠᱮᱭᱟ ᱾
ᱟᱢ ᱡᱟᱦᱟᱸᱴᱟᱜ ᱮᱢ ᱠᱩᱥᱤᱭᱟᱜ ᱜᱚᱢᱠᱮ ᱚᱱᱟᱜᱮ ᱾
ᱟᱪᱪᱷᱟ ᱾ ᱦᱚᱭ ᱛᱟᱦᱚᱞᱮ ᱱᱟᱦᱟᱜ ᱚᱱᱠᱟ ᱟᱹᱞᱤᱧ ᱞᱤᱧ ᱞᱟᱹᱭ ᱧᱚᱜᱮᱫᱼᱟ ᱠᱩᱥᱤ ᱞᱮᱠᱟ ᱠᱷᱟᱱ ᱫᱚ ᱱᱟᱦᱟᱜ ᱞᱟᱹᱭ ᱵᱮᱱ ᱦᱮᱸ ᱥᱮ ᱾ ᱟᱨ ᱵᱟᱝ ᱞᱮᱠᱟ ᱠᱷᱟᱱ ᱫᱚ ᱱᱟᱦᱟᱜ ᱟᱨᱦᱚᱸ ᱚᱱᱠᱟ ᱢᱮᱱᱟᱜ ᱜᱮᱭᱟ ᱱᱟᱦᱟᱜ ᱥᱟᱛᱟᱢ ᱠᱚ ᱥᱟᱵ ᱨᱟᱠᱟᱵ ᱧᱚᱜ ᱦᱩᱭᱩᱜᱼᱟ ᱾
ᱥᱟᱛᱟᱢ ᱠᱚ ᱾
ᱦᱳᱭ ᱚᱱᱠᱟ ᱦᱟᱸᱜ ᱟᱹᱞᱤᱧ ᱡᱟᱦᱟᱱᱟᱜ ᱥᱟᱛᱟᱢ ᱞᱤᱧ ᱠᱩᱥᱤ ᱠᱟᱜᱼᱟ ᱚᱱᱟ ᱥᱟᱛᱟᱢ ᱡᱩᱫᱤ ᱱᱟᱦᱟᱜ ᱵᱟᱝ ᱵᱤᱱ ᱠᱩᱥᱤᱭᱟᱜᱼᱟ
ᱵᱟᱝ ᱜᱚᱝᱠᱮ ᱟᱢ ᱡᱟᱦᱟᱸᱴᱟᱜ ᱜᱮᱢ ᱠᱩᱥᱤᱣᱟᱜᱼᱟ ᱥᱮ ᱤᱧ ᱥᱟᱱᱟᱢ ᱤᱧ ᱠᱩᱥᱤᱣᱟᱜᱼᱟ ᱾
ᱦᱳᱭ ᱚᱱᱠᱟ ᱫᱚ ᱱᱟᱦᱟᱜ ᱟᱞᱮ ᱫᱚ ᱢᱮᱱ ᱞᱮᱠᱷᱟᱱ ᱫᱚ ᱵᱟᱨᱦᱟ ᱫᱤᱥᱚᱢ ᱢᱚᱛᱞᱚᱵ ᱱᱟᱦᱟᱜ ᱚᱱᱠᱟ ᱫᱚ ᱵᱩᱨᱩ ᱫᱤᱥᱚᱢ ᱾
ᱟᱸ ᱾
ᱦᱳᱭ ᱛᱟᱦᱚᱞᱮ ᱜᱚᱢᱠᱮ ᱚᱱᱠᱟ ᱱᱟᱦᱟᱜ ᱼᱼ ᱵᱤᱨ ᱵᱩᱨᱩ ᱨᱮ ᱧᱟᱢᱚᱜ ᱞᱮᱠᱟᱱᱟᱜ ᱦᱟᱸᱜ ᱵᱟᱨᱭᱟ ᱯᱮᱭᱟ ᱡᱩᱫᱤ ᱵᱮᱱ ᱼᱼ ᱚᱱᱠᱟᱱᱟᱜ ᱵᱮᱱ ᱞᱟᱹᱭ ᱠᱮᱭᱟ ᱡᱟᱦᱟᱸ ᱟᱵᱚ ᱦᱟᱸᱜ ᱼᱼ ᱢᱚᱛᱞᱚᱵ ᱥᱮᱫᱟᱭ ᱠᱷᱚᱱᱟᱜ ᱱᱤᱛ ᱫᱷᱟᱹᱵᱤᱡ ᱵᱚᱱ ᱵᱮᱵᱚᱦᱟᱨ ᱤᱫᱤᱭᱮᱫ ᱜᱮᱭᱟ ᱚᱱᱠᱟᱱᱟᱜ ᱾
ᱦᱚᱭ ᱦᱚᱭ ᱦᱚᱭ ᱾ ᱜᱚᱝᱠᱮ ᱟᱫᱚ ᱥᱟᱵ ᱠᱟᱜ ᱢᱮ ᱱᱤᱛ ᱚᱠᱛᱚ ᱫᱚ ᱪᱟᱥᱵᱟᱥ ᱫᱤᱱ ᱠᱟᱱᱟ ᱛᱚ ᱾ ᱟᱫᱚ ᱥᱟᱵ ᱠᱟᱜ ᱢᱮ ᱫᱟᱜ ᱠᱚᱦᱚᱸ ᱟᱹᱰᱤ ᱟᱸᱴ ᱠᱚᱢ ᱪᱟᱞᱟᱜ ᱠᱟᱱᱟ ᱟᱵᱚᱣᱟᱜ ᱾ ᱮᱸᱦ ᱱᱚᱣᱟ ᱡᱮᱢᱚᱱ ᱟᱭᱢᱟ ᱟᱹᱰᱤ ᱟᱭᱢᱟ ᱫᱤᱱ ᱵᱟᱭ ᱫᱟᱜ ᱮᱫᱟ ᱱᱚᱜᱼᱚᱭ ᱱᱚᱣᱟ ᱵᱚᱨᱥᱟ ᱦᱚᱸ ᱢᱟᱱᱮ ᱢᱩᱪᱟᱹᱫ ᱼᱼ ᱪᱟᱞᱟᱜ ᱠᱟᱱᱟ ᱮᱱ ᱨᱮᱦᱚᱸ ᱦᱩᱲᱩ ᱵᱟᱵᱚ ᱨᱚᱦᱚᱭ ᱫᱟᱲᱮᱭᱟᱜ ᱠᱟᱱᱟ ᱦᱳᱭ ᱥᱮ ᱾
ᱦᱳᱭ ᱦᱳᱭ ᱾
ᱛᱚ ᱱᱚᱣᱟ ᱜᱮ ᱦᱟᱸᱜ ᱜᱚᱝᱠᱮ ᱥᱟᱵ ᱠᱟᱜ ᱢᱮ ᱱᱤᱛᱚᱜ ᱡᱩᱫᱤ ᱦᱩᱲᱩ ᱵᱟᱵᱚᱱ ᱨᱚᱦᱚᱭ ᱫᱟᱲᱮᱭᱟᱜᱼᱟ ᱛᱟᱭᱚᱢ ᱫᱟᱨᱟᱢ ᱦᱟᱸᱜᱼᱼ ᱦᱩᱲᱩ ᱨᱮᱭᱟᱜ ᱯᱷᱚᱞᱚᱱ ᱦᱚᱸ ᱢᱚᱸᱡᱽ ᱵᱟᱝ ᱦᱩᱭᱩᱜᱼᱟ ᱦᱚᱭ ᱥᱮ ᱾
ᱮᱠᱟᱞ ᱮᱠᱫᱚᱢ ᱾
ᱛᱚ ᱟᱯᱮ ᱥᱮᱡ ᱜᱮ ᱜᱚᱝᱠᱮ ᱟᱯᱮ ᱥᱮᱫ ᱫᱚ ᱵᱟᱨ ᱫᱷᱟᱱ ᱯᱮ ᱪᱟᱥᱼᱟ ᱥᱮ ᱢᱤᱫ ᱫᱷᱟᱱ ᱯᱮ ᱪᱟᱥᱼᱟ?
ᱚᱱᱠᱟ ᱫᱚ ᱱᱟᱦᱟᱜ ᱜᱚᱝᱠᱮ ᱟᱞᱮ ᱦᱚᱸ ᱚᱱᱮ ᱞᱤᱧ ᱢᱮᱱᱮᱫ ᱜᱮᱭᱟ ᱵᱤᱨ ᱫᱤᱥᱚᱢ ᱠᱟᱱᱟ ᱾ ᱛᱚ ᱚᱱᱠᱟ ᱫᱚ ᱦᱟᱸᱜ ᱚᱱᱠᱟ ᱫᱟᱜ ᱡᱟᱹᱲᱤ ᱠᱚ ᱵᱟᱝᱠᱷᱟᱱ ᱫᱚ ᱵᱟᱝ ᱞᱮ ᱪᱟᱥ ᱫᱟᱲᱮᱭᱟᱜᱼᱟ ᱾ ᱠᱷᱟᱹᱞᱤ ᱥᱮᱨᱢᱟ ᱪᱮᱫ ᱫᱟᱜ ᱵᱷᱚᱨᱥᱟ ᱜᱮ ᱟᱨ ᱪᱮᱫ ᱼᱼ
ᱚ ᱾
ᱦᱳᱭ ᱾ ᱛᱚ ᱱᱟᱦᱟᱜ ᱟᱯᱮ ᱫᱚ ᱜᱚᱝᱠᱮ ᱚᱠᱟ ᱞᱮᱠᱟ?
ᱟᱞᱮ ᱥᱮᱫ ᱫᱚ ᱜᱚᱝᱠᱮ ᱟᱞᱮ ᱥᱮᱫ ᱫᱚ ᱜᱚᱝᱠᱮ ᱯᱮ ᱯᱩᱱ ᱫᱷᱟᱣ ᱪᱟᱥ ᱦᱩᱭᱩᱜ ᱜᱮᱭᱟ ᱾ ᱯᱩᱱ ᱫᱷᱟᱱ ᱫᱚ ᱵᱟᱝ ᱯᱮ ᱫᱷᱟᱱ ᱯᱮ ᱫᱷᱟᱱ ᱯᱮ ᱫᱷᱟᱱ ᱥᱚᱨᱤ ᱜᱚᱝᱠᱮ ᱯᱩᱱ ᱫᱷᱟᱱᱤᱧ ᱞᱟᱹᱭ ᱠᱮᱫᱟ ᱾
ᱦᱳᱭ ᱦᱳᱭ ᱴᱷᱤᱠ ᱜᱮᱭᱟ ᱾
ᱩᱸᱻ
ᱦᱚᱭ ᱾ ᱟᱨ ᱛᱚ ᱜᱚᱝᱠᱮ ᱱᱟᱦᱟᱜ ᱡᱩᱫᱤ ᱦᱟᱸᱜ ᱚᱱᱠᱟ ᱪᱟᱥᱵᱟᱥ ᱤᱫᱤ ᱠᱟᱛᱮᱫ ᱜᱮ ᱡᱩᱫᱤ ᱨᱚᱯᱚᱲ ᱦᱩᱭᱩᱜ ᱠᱟᱱᱟ ᱼᱼ ᱛᱟᱦᱚᱞᱮ ᱚᱱᱠᱟ ᱫᱚ ᱱᱟᱦᱟᱜ ᱥᱮᱫᱟᱭ ᱡᱮᱢᱚᱱ ᱱᱟᱦᱟᱜ ᱦᱟᱯᱲᱟᱢ ᱠᱚᱠᱚ ᱢᱮᱱ ᱜᱮᱭᱟ ᱡᱮ ᱟᱞᱮ ᱫᱚ ᱼᱼ ᱵᱟᱡᱽᱲᱟ ᱥᱮ ᱱᱚᱜᱼᱚᱭ ᱛᱤᱞᱢᱤᱧ ᱥᱮ ᱡᱚᱱᱰᱨᱟ ᱠᱚ ᱟᱹᱰᱤ ᱡᱟᱥ ᱼᱼ ᱛᱤ ᱞᱮ ᱪᱟᱥ ᱛᱟᱦᱮᱱᱟ ᱛᱚ ᱟᱯᱮ ᱥᱮᱱ ᱪᱮᱫ ᱞᱮᱠᱟ ᱱᱚᱣᱟ ᱠᱚ ᱪᱟᱥ ᱱᱤᱛᱚᱜ?
ᱜᱚᱢᱠᱮ ᱟᱞᱮ ᱥᱮᱫ ᱫᱚ ᱪᱟᱥ ᱫᱚ ᱚᱱᱮ ᱡᱳᱣᱟᱨ ᱵᱟᱡᱲᱟ ᱠᱚᱫᱚ ᱵᱟᱝ ᱦᱩᱭᱩᱜ ᱜᱮᱭᱟ ᱢᱮᱱᱠᱷᱟᱱ ᱱᱤᱭᱟᱹ ᱚᱠᱛᱚ ᱮᱸ ᱠᱤᱪᱷᱩ ᱫᱤᱱ ᱢᱟᱱᱮ ᱠᱤᱪᱷᱩ ᱵᱚᱪᱷᱚᱨ ᱠᱷᱚᱱ ᱧᱮᱞᱚᱜ ᱠᱟᱱᱟ ᱡᱮ ᱟᱞᱮ ᱟᱹᱛᱩ ᱯᱟᱥᱮ ᱟᱛᱩ ᱨᱮ ᱟᱸ ᱵᱚᱞᱮ ᱱᱚᱝᱠᱟ ᱪᱟᱥᱮᱫ ᱠᱟᱱ ᱜᱮᱭᱟ ᱠᱚ ᱚᱱᱟ ᱤᱭᱟᱹ ᱵᱚᱞᱮ ᱡᱚᱱᱰᱨᱟ
ᱟᱪᱪᱷᱟ ᱟᱪᱪᱷᱟ ᱟᱪᱪᱷᱟ ᱟᱪᱪᱷᱟ ᱦᱳᱭ ᱛᱚ ᱚᱱᱠᱟᱜᱮ ᱱᱟᱷᱟᱜ ᱟᱞᱮ ᱦᱚᱸ ᱵᱤᱨ ᱫᱤᱥᱚᱢ ᱥᱮ ᱵᱟᱨᱦᱟ ᱫᱤᱥᱚᱢ ᱢᱮᱱ ᱞᱮᱠᱷᱟᱱ ᱫᱚ ᱚᱱᱠᱟ ᱫᱚ ᱦᱟᱸᱜ ᱱᱤᱛᱚᱜ ᱫᱚ ᱱᱷᱟᱜ ᱠᱷᱟᱹᱞᱤ ᱚᱱᱟ ᱛᱤᱞᱢᱤᱧ ᱟᱨ ᱵᱟᱡᱽᱲᱟ ᱵᱟᱫ ᱠᱟᱛᱮᱫ ᱱᱟᱦᱜ ᱱᱤᱛᱚᱜ ᱫᱚ ᱠᱷᱟᱹᱞᱤ ᱡᱚᱱᱰᱨᱟ ᱜᱮᱞᱮ ᱪᱟᱥᱮᱜᱼᱟ ᱚᱱᱠᱟ ᱦᱚᱸ‌ᱵᱟᱹᱠᱤᱭᱟᱜ ᱵᱟᱫ ᱠᱟᱛᱮ
ᱦᱩᱸ ᱦᱩᱸ ᱦᱩᱸ
ᱟᱸ ᱛᱚᱵᱮ ᱜᱚᱝᱠᱮ ᱚᱱᱟ ᱟᱯᱮ ᱴᱚᱴᱷᱟᱨᱮ ᱮ ᱡᱮᱢᱚᱱ ᱟᱞᱮ ᱴᱚᱴᱷᱟ ᱨᱮᱫᱚ ᱱᱷᱟᱜ ᱩᱱ ᱫᱟᱨᱟ ᱱᱷᱟᱜ ᱦᱟᱯᱲᱟᱢ ᱠᱚᱠᱚ ᱢᱮᱱ ᱛᱟᱦᱮᱱᱟ ᱡᱮ ᱤᱭᱟᱹ ᱜᱳᱰᱟ ᱦᱩᱲᱩ ᱟᱹᱰᱤ ᱡᱟᱹᱥᱛᱤ ᱠᱚ ᱪᱟᱥ ᱛᱟᱦᱮᱱᱟ ᱛᱚ ᱟᱯᱮ ᱴᱚᱴᱷᱟᱨᱮ ᱚᱱᱟ ᱠᱚ ᱪᱮᱫ ᱞᱮᱠᱟ ᱥᱮ ᱚᱱᱟ ᱠᱚ ᱤᱫᱤ ᱠᱟᱛᱮ ᱟᱵᱮᱱ ᱛᱤᱱᱟᱹᱜ ᱜᱟᱱ ᱵᱮᱱ ᱵᱟᱲᱟᱭᱟ
ᱪᱮᱫ ᱪᱮᱫ ᱦᱩᱲᱩ ᱵᱤᱱ ᱢᱮᱱ ᱠᱮᱫᱟ
ᱜᱚᱰᱟ ᱦᱩᱲᱩ ᱡᱟᱦᱟᱸ ᱫᱚ ᱱᱷᱟᱜ ᱟᱞᱮ ᱫᱚ ᱢᱮᱱᱞᱠᱷᱟᱱ ᱫᱚ ᱜᱚᱰᱟ ᱨᱮᱞᱮ ᱮᱨ ᱜᱮᱭᱟᱞᱮ ᱚᱱᱟ ᱫᱚ ᱚᱱᱠᱟ ᱛᱩᱫ ᱨᱚᱦᱚᱭ ᱫᱚ ᱵᱟᱝᱜᱮ ᱠᱷᱟᱹᱞᱤ ᱮᱨ ᱜᱤᱰᱤ ᱠᱟᱜᱼᱟ ᱞᱮᱱᱟᱦᱟᱜ
ᱚ ᱦᱳ ᱦᱳ ᱦᱳᱭ ᱜᱚᱢᱠᱮ ᱦᱳᱭ ᱜᱚᱢᱠᱮ ᱦᱮ ᱵᱩᱡ ᱠᱮᱫᱟᱹᱧ ᱵᱩᱡ ᱟᱞᱮᱥᱮᱫ ᱦᱚ ᱱᱚᱣᱟ ᱠᱚ ᱢᱤᱫᱷᱟᱱ ᱞᱟᱦᱟ ᱛᱮᱠᱚ ᱪᱟᱥᱮᱫ ᱠᱟᱱ ᱛᱟᱦᱮᱱ ᱜᱮᱭᱟ ᱚᱱᱠᱟ ᱵᱚᱞᱮ ᱮ ᱪᱮᱛᱟᱱ ᱨᱮᱠᱚ ᱮᱨ ᱠᱮᱫ ᱜᱮ ᱛᱟᱭᱚᱢ ᱛᱮ ᱴᱨᱟᱠᱴᱟᱨ ᱵᱟᱠᱷᱟᱱ ᱰᱟᱝᱨᱟ ᱱᱟᱦᱮᱞ ᱛᱮᱠᱚ ᱥᱤ ᱠᱮᱫ ᱜᱮ ᱦᱳᱭ ᱥᱮ
ᱦᱳᱭ ᱦᱳᱭ ᱦᱳᱭ
ᱚᱱᱠᱟ ᱜᱮᱛᱚᱵᱮᱱ ᱢᱮᱱᱫᱟ ᱵᱟᱝ ᱟᱵᱟᱨ ᱠᱤᱪᱷᱩ ᱡᱟᱭᱜᱟ ᱠᱚᱨᱮ ᱧᱮᱞ ᱵᱟᱲᱟᱜᱼᱟ ᱱᱚᱣᱟ ᱦᱚᱸ ᱚᱱᱮ ᱚᱱᱠᱟ ᱡᱮᱢᱚᱱ ᱠᱚᱞᱟᱭ ᱵᱟᱹᱵᱩ ᱪᱩᱨᱩᱡᱟ ᱚᱱᱠᱟ ᱪᱩᱨᱩᱡ ᱠᱟᱛᱮᱜ ᱦᱚᱸᱠᱚ ᱮᱨ ᱜᱮᱭᱟ ᱛᱚ ᱱᱚᱝᱠᱟ ᱟᱭᱢᱟ ᱨᱚᱠᱚᱢ ᱠᱚᱢ ᱯᱚᱫᱽᱫᱷᱚᱛᱤ ᱛᱮᱠᱚ ᱪᱟᱥ ᱜᱮᱭᱟ ᱟᱞᱮᱥᱮᱫ ᱦᱚᱸ ᱟᱹᱰᱤ ᱞᱟᱦᱟ ᱫᱤᱱ ᱟᱫᱚ ᱚᱱᱟ ᱫᱚ ᱜᱚᱝᱠᱮ ᱜᱮᱫ ᱥᱚᱢᱚᱭ ᱥᱮ ᱟᱹᱰᱤ ᱯᱨᱚᱵᱞᱮᱢ ᱦᱩᱭᱩᱜᱼᱟ ᱚᱱᱟ ᱮᱠᱢᱟᱛᱨᱚ ᱢᱮᱥᱤᱱ ᱢᱮᱥᱤᱱ ᱛᱮᱜᱤ ᱜᱮᱫ ᱦᱩᱭᱩᱜ ᱛᱟᱢᱟ ᱦᱳᱭᱥᱮ
ᱦᱳᱭ
ᱦᱮᱸ ᱥᱮ ᱱᱚᱝᱠᱟ ᱜᱮᱛᱚ
ᱦᱳᱭ ᱦᱳᱭ ᱦᱳᱭ ᱟᱫᱚ ᱱᱟᱜ ᱚᱱᱟ ᱫᱚ ᱧᱮᱞ ᱵᱮᱱ ᱡᱟᱦᱟᱸ ᱟᱯᱮ ᱥᱮᱱ ᱫᱚ ᱱᱟᱜ ᱟᱨ ᱥᱩᱵᱤᱫᱟ ᱢᱮᱱᱟᱜ ᱛᱮ ᱢᱮᱱ ᱞᱮᱠᱷᱟᱱ ᱫᱚ ᱢᱮᱥᱤᱱ ᱟᱛᱮᱫ ᱜᱮᱵᱮᱱ ᱞᱟᱹᱭᱮᱫ ᱠᱷᱮ ᱢᱮ ᱠᱤᱱᱛᱩ ᱟᱞᱮ ᱱᱚᱣᱟ ᱴᱚᱴᱷᱟ ᱨᱮᱱᱟᱜ ᱫᱚ ᱱᱟᱜ ᱚᱱᱠᱟ ᱫᱚ ᱢᱮᱥᱤᱱ ᱨᱮᱱᱟᱜ ᱵᱮᱵᱚᱦᱟᱨ ᱟᱹᱰᱤ ᱠᱚᱢ ᱜᱮᱭᱟ ᱵᱩᱡᱷᱟᱹᱣ ᱫᱟᱵᱮᱱ
ᱦᱳᱭ ᱦᱳᱭ ᱚᱱᱟ ᱠᱷᱟᱹᱛᱤᱨᱟᱜ ᱫᱚ ᱱᱟᱜ ᱟᱞᱮ ᱱᱚᱣᱟ ᱴᱚᱴᱷᱟ ᱨᱮᱫᱚ ᱚᱱᱠᱟ ᱫᱚ ᱥᱤᱭᱳᱜ ᱥᱚᱢᱚᱭ ᱦᱟᱸᱜ ᱰᱟᱝᱨᱤ ᱠᱟᱬᱟ ᱱᱟᱦᱮᱞ ᱛᱮᱜᱮ ᱟᱨ ᱤᱨ ᱥᱚᱢᱚᱭ ᱱᱟᱜ ᱦᱚᱲ ᱟᱛᱮᱫ ᱜᱮ ᱤᱨᱻ ᱞᱟᱜᱟᱜ ᱠᱟᱱᱟ
ᱟᱪᱪᱷᱟ ᱟᱪᱪᱷᱟ
ᱦᱳᱭ ᱟᱨ ᱚᱱᱠᱟ ᱫᱚ ᱱᱟᱦᱟᱜ ᱧᱮᱞ ᱵᱮᱱ ᱚᱱᱟ ᱚᱱᱟ ᱦᱳᱭ ᱢᱮᱱᱞᱠᱷᱟᱱ ᱢᱟ ᱟᱵᱮᱱ ᱢᱟ ᱢᱟᱱᱮ ᱱᱤᱛᱚᱜ ᱱᱟᱦᱟᱜ ᱡᱟᱦᱟᱸ ᱞᱮᱠᱟ ᱪᱟᱞᱟᱜ ᱠᱟᱱᱟ ᱚᱱᱟ ᱵᱮᱱ ᱞᱟᱹᱭᱮᱫ ᱜᱮᱭᱟ ᱚᱱᱠᱟ ᱫᱚ ᱦᱳᱭᱛᱳ ᱢᱮᱱ ᱫᱟᱲᱮᱭᱟᱜᱼᱟ ᱞᱤᱧ ᱟᱯᱮ ᱫᱤᱥᱚᱢ ᱫᱚ ᱦᱟᱜ ᱚᱱᱠᱟ ᱦᱟᱞᱠᱟ ᱢᱟᱱᱮ ᱵᱟᱡᱟᱨ ᱴᱟᱱ ᱢᱮᱱᱟᱜ ᱜᱮᱭᱟ
ᱦᱳᱭ ᱦᱳᱭ ᱦᱳᱭ ᱟᱫᱚ ᱜᱚᱝᱠᱮ ᱥᱟᱵ ᱠᱟᱜ ᱢᱮ ᱟᱢ ᱡᱟᱦᱟ ᱞᱮᱠᱟ ᱯᱚᱫᱽᱫᱷᱚᱛᱤᱢ ᱢᱮᱱ ᱠᱮᱫ ᱚᱱᱠᱟ ᱪᱟᱥ ᱫᱚ ᱴᱷᱤᱠ ᱜᱮᱭᱟ ᱢᱮᱱᱠᱷᱟᱱ ᱚᱱᱟ ᱛᱮᱫᱚ ᱱᱚᱣᱟ ᱜᱮᱫ ᱠᱚ ᱨᱮᱱᱟᱜ ᱫᱚ ᱚᱥᱩᱵᱤᱫᱟ ᱢᱮᱱᱟᱜ ᱟᱠᱟᱫᱟ ᱠᱤᱱᱛᱩ ᱟᱞᱮᱥᱮᱫ ᱡᱚᱠᱷᱚᱱ ᱱᱚᱣᱟ ᱤᱭᱟᱹ ᱨᱮ ᱠᱮᱫ ᱠᱚ ᱵᱚᱞᱮ ᱱᱚᱝᱠᱟ ᱠᱚ ᱤᱭᱟᱹ ᱞᱮᱫᱟ ᱱᱚᱝᱠᱟ ᱠᱚ ᱨᱚᱦᱚᱭ ᱞᱮᱫᱟ ᱢᱤᱫ ᱵᱟᱨ ᱫᱷᱟᱱ ᱚᱱᱠᱟ ᱠᱤᱪᱷᱩ ᱠᱷᱮᱛ ᱠᱚᱨᱮ ᱧᱮᱞ ᱵᱟᱲᱟ ᱦᱩᱭ ᱞᱮᱱᱟ ᱠᱤᱱᱛᱩ ᱯᱷᱚᱞᱚᱱ ᱫᱚ ᱢᱚᱴᱟ ᱢᱩᱴᱤ ᱠᱷᱩᱵ ᱮᱠᱴᱟ ᱛᱚ ᱱᱟᱯᱟᱭ ᱛᱚ ᱵᱟᱝ ᱦᱩᱭ ᱞᱮᱱᱟ
ᱦᱳᱭ ᱚᱱᱟ ᱢᱟ ᱠᱟᱛᱷᱟ ᱠᱟᱱ ᱜᱮ ᱜᱚᱰᱟ ᱨᱮᱭᱟᱜ ᱦᱩᱲᱩ ᱠᱟᱱᱟ ᱢᱟᱱᱮ ᱱᱚᱣᱟ ᱫᱚ ᱢᱮᱱ ᱞᱮᱠᱷᱟᱱ ᱜᱚᱰᱟ ᱦᱩᱲᱩ ᱫᱚ ᱥᱮᱫᱟᱭ ᱦᱟᱯᱲᱟᱢ ᱠᱚᱣᱟᱜ ᱪᱟᱥ ᱠᱟᱱᱟ ᱱᱤᱛᱟᱜ ᱢᱟᱱᱮ ᱱᱤᱭᱟᱹ ᱡᱟᱦᱟᱸ ᱟᱵᱚ ᱡᱟᱦᱟᱸ ᱞᱮᱠᱟ ᱮᱰᱵᱷᱟᱱᱥ ᱡᱩᱜᱽ ᱨᱮᱵᱚᱱ ᱛᱟᱦᱮᱱ ᱠᱟᱱᱟ ᱥᱮ ᱪᱟᱥᱵᱟᱥ ᱮᱟᱵᱚᱱ ᱱᱚᱣᱟ ᱠᱚ ᱥᱟᱶ ᱛᱮᱫᱚ ᱚᱱᱠᱟ ᱫᱚ ᱱᱟᱦᱟᱜ ᱛᱟᱞᱢᱤᱞ ᱫᱚ ᱵᱟᱭ ᱛᱟᱦᱮᱱᱟ ᱤᱭᱟᱹ ᱫᱟᱵᱮᱱ ᱚᱱᱠᱟ ᱱᱟᱦᱟᱜ ᱤᱭᱟᱹ ᱡᱮ ᱧᱮᱞ ᱵᱮᱱ ᱾ ᱦᱩᱲᱩ ᱪᱟᱜ ᱢᱟᱱᱮ ᱡᱟᱦᱟᱸ ᱦᱩᱲᱩ ᱵᱷᱤᱛᱤᱨ ᱨᱮᱱᱟᱜ ᱡᱟᱦᱟᱸ ᱪᱟᱣᱞᱮ ᱛᱮᱫ ᱡᱟᱦᱟᱸ ᱾ ᱚᱱᱟ ᱫᱚ ᱱᱟᱜ ᱡᱟᱦᱟᱸ ᱩᱱ ᱴᱟᱭᱤᱢ ᱚᱱᱠᱟ ᱫᱟᱠᱟᱭᱮᱫ ᱛᱟᱦᱮᱱᱟᱠᱚ ᱾ ᱡᱟᱦᱟᱸ ᱜᱚᱰᱟ ᱦᱩᱲᱩ ᱨᱮᱱᱟᱜ ᱫᱟᱠᱟ ᱫᱚ ᱱᱟᱦᱟᱜ ᱚᱱᱟ ᱢᱟ ᱟᱨᱟᱜ ᱜᱮ ᱛᱟᱦᱮᱱ ᱛᱟᱦᱮᱸᱫᱼᱟ ᱾ ᱟᱨ ᱱᱤᱛᱚᱜ ᱡᱟᱦᱟᱸ ᱟᱵᱚᱵᱚᱱ ᱱᱟᱦᱟᱜ ᱵᱚᱱ ᱪᱟᱥᱵᱟᱥ ᱮᱫᱟ ᱦᱟᱸᱜ ᱚᱱᱟ ᱫᱚ ᱯᱩᱰ ᱜᱮ ᱛᱟᱸᱦᱮᱱ ᱠᱟᱱᱟ ᱾
ᱟᱪᱪᱷᱟ, ᱟᱪᱪᱷᱟ ᱦᱩᱭ ᱫᱟᱲᱮᱭᱟᱜᱼᱟ ᱜᱚᱝᱠᱮ ᱩᱱᱟᱹᱜ ᱫᱚ ᱪᱟᱥ ᱟᱠᱚᱣᱟᱜ ᱪᱟᱥᱵᱟᱥ ᱱᱤᱭ ᱫᱚ ᱵᱟᱹᱧ ᱵᱟᱲᱟᱭᱟ ᱢᱮᱱᱠᱷᱟᱱ ᱤᱧ ᱫᱚ ᱪᱟᱥᱵᱟᱥ ᱱᱤᱭᱮ ᱤᱱᱥᱨᱟᱠᱥᱮᱱᱥ ᱟᱭᱢᱟ ᱠᱤᱪᱷᱩᱧ ᱯᱟᱲᱦᱟᱣ ᱵᱟᱲᱟ ᱟᱠᱟᱫ ᱜᱮᱭᱟ ᱾ᱢᱮᱱᱠᱷᱟᱱ ᱱᱚᱝᱠᱟ ᱫᱚ ᱵᱚᱞᱮ ᱤᱧ ᱛᱮᱫᱚ ᱪᱟᱥ ᱨᱮᱫᱚ ᱵᱟᱹᱧ ᱱᱟᱢᱟᱣ ᱠᱟᱱᱟ ᱢᱮᱱᱠᱷᱟᱱ ᱚᱱᱠᱟ ᱱᱟᱱᱟ ᱦᱩᱱᱟᱹᱨ ᱯᱩᱥᱴᱤ ᱵᱟᱜᱟᱱ ᱠᱚᱥᱮ ᱚᱱᱠᱟ ᱱᱟᱱᱟ ᱦᱩᱱᱟᱹᱨ ᱡᱮ ᱯᱷᱚᱞ ᱾ ᱫᱟᱨᱮ ᱠᱚᱫᱚᱧ ᱨᱚᱦᱚᱭ ᱟᱠᱟᱜ ᱜᱮᱭᱟ ᱾ ᱦᱮᱸ ᱥᱮ ᱱᱚᱝᱠᱟᱱ ᱠᱚᱞᱚᱢ ᱠᱚᱦᱚᱧ ᱵᱟᱲᱟᱭ ᱜᱮᱭᱟ ᱮᱜᱽᱨᱤᱠᱟᱞᱪᱟᱨ ᱩᱱᱤ ᱦᱚᱸ ᱛᱷᱚᱲᱟᱧ ᱯᱟᱲᱦᱟᱣ ᱟᱠᱟᱱ ᱜᱮᱭᱟ ᱟᱭᱢᱟ ᱫᱤᱱ ᱜᱮ ᱢᱟᱱᱮ ᱯᱟᱲᱦᱟᱣ ᱠᱟᱹᱱᱟᱹᱧ ᱵᱚᱞᱮ ᱟᱫᱚ ᱱᱚᱣᱟ ᱠᱚ ᱱᱤᱭᱮ ᱵᱟᱲᱟᱭ ᱜᱮᱭᱟ ᱢᱮᱱᱠᱷᱟᱱ ᱯᱨᱮᱠᱴᱤᱠᱮᱞᱚ ᱡᱳᱠᱷᱚᱱ ᱦᱩᱭᱩᱜᱼᱟ ᱥᱮ ᱛᱚ ᱜᱚᱝᱠᱮ ᱤᱧ ᱱᱚᱰᱮ ᱠᱷᱚᱡᱽ ᱜᱮ ᱚᱲᱟᱜ ᱠᱷᱚᱡᱽ ᱜᱤᱧ ᱞᱟᱹᱭ ᱱᱚᱰᱮ ᱠᱷᱚᱡᱽ ᱜᱮ ᱤᱱᱥᱴᱨᱟᱠᱥᱚᱱᱤᱧ ᱮᱢᱟ ᱠᱚᱣᱟ ᱵᱚᱞᱮ ᱤᱧ ᱵᱟᱵᱟ ᱾ ᱤᱧᱵᱟ ᱤᱧᱜᱚ ᱠᱤᱱ ᱪᱟᱥᱼᱟ ᱤᱧ ᱜᱚᱜᱚ ᱫᱚ ᱵᱟᱭ ᱪᱟᱥᱼᱟ, ᱤᱧ ᱵᱟᱵᱟ ᱜᱮ ᱟᱫᱚ ᱱᱚᱝᱠᱟ ᱠᱟᱛᱮ ᱜᱮ ᱟᱫᱚ ᱟᱞᱮᱦᱚᱸ ᱚᱲᱟᱜ ᱨᱮᱦᱚᱸ ᱟᱭᱢᱟ ᱨᱚᱠᱚᱢ ᱱᱟᱱᱟ ᱦᱩᱱᱟᱹᱨ ᱥᱟᱠ ᱥᱚᱵᱽᱡᱤ ᱥᱮ ᱚᱱᱠᱟᱱ ᱯᱷᱚᱞ ᱟ ᱡᱚᱠᱷᱚᱱ ᱜᱮ ᱱᱟᱱᱟ ᱨᱚᱠᱚᱢ ᱤᱧ ᱮᱠᱥᱯᱮᱨᱤᱢᱮᱱᱴ ᱟᱹᱧ ᱵᱚᱞᱮ ᱱᱚᱝᱠᱟ ᱯᱷᱟᱨᱴᱤᱞᱟᱭᱡᱟᱨ ᱨᱮᱭᱟᱜ ᱥᱮ ᱚᱱᱠᱟ ᱵᱚᱞᱮ ᱚᱝᱜᱚ ᱯᱨᱚᱡᱚᱱᱚᱱ ᱨᱮᱭᱟᱜ ᱛᱚ ᱩᱱᱟᱜ ᱟᱭᱢᱟ ᱨᱚᱠᱚᱢ ᱫᱟᱨᱤ ᱟᱛᱮᱫ ᱤᱧ ᱜᱚᱝᱠᱮᱧ ᱮᱠᱥᱯᱮᱨᱤᱢᱮᱱᱴ ᱜᱮᱭᱟ ᱛᱚ ᱪᱟᱥᱵᱟᱥ ᱱᱮ ᱫᱚ ᱟᱹᱰᱤ ᱛᱷᱚᱲᱟ ᱠᱟᱹᱴᱤᱡ ᱦᱚᱞᱮ ᱦᱚᱸ ᱥᱟᱫᱷᱟᱨᱚᱱ ᱦᱚᱲ ᱠᱷᱚᱡᱽ ᱱᱚᱞᱮᱡᱽ ᱢᱮᱱᱟᱜ ᱛᱤᱧ ᱜᱮᱭᱟ ᱟᱫᱚ ᱢᱮᱱᱠᱷᱟᱱ ᱤᱧ ᱫᱚ ᱪᱟᱥᱵᱟᱥ ᱨᱮᱫᱚ ᱵᱟᱹᱧ ᱯᱷᱮᱰᱚᱜ ᱜᱮᱭᱟ ᱡᱚᱠᱷᱚᱱ ᱠᱷᱟᱹᱞᱤ ᱤᱧᱟᱹᱜ ᱾ ᱦᱮᱸ ᱠᱟᱹᱴᱤᱡ ᱯᱟᱨᱟᱝ ᱡᱟᱭᱜᱟ ᱢᱮᱱᱟᱜ ᱛᱤᱧᱟᱹ ᱢᱮᱱᱫᱚ ᱱᱚᱝᱠᱟ ᱥᱟ-ᱯᱟᱸᱪᱽ ᱠᱟᱴᱷᱟ ᱜᱟᱱ ᱠᱷᱮᱛ ᱢᱮᱱᱟᱜ ᱟᱠᱟᱫᱟ ᱠᱷᱮᱛ ᱫᱚ ᱢᱮᱱᱟᱜ ᱛᱟᱞᱮᱭᱟ ᱾ ᱯᱟᱸᱪᱽ ᱵᱤᱜᱷᱟᱹ ᱢᱮᱱᱠᱷᱟᱱ ᱯᱟᱸᱪᱽ ᱠᱟᱴᱷᱟ ᱠᱷᱮᱛ ᱢᱮᱱᱟᱜ ᱟᱠᱟᱫᱟ ᱛᱚ ᱚᱱᱮ ᱚᱸᱰᱮᱜᱮ ᱟᱭᱢᱟ ᱨᱚᱠᱚᱢ ᱠᱟᱛᱮᱧ ᱮᱠᱥᱯᱨᱤᱢᱮᱱᱴ ᱜᱮᱭᱟ ᱜᱚᱝᱠᱮ ᱤᱧ ᱫᱚ
ᱟᱪᱪᱷᱟ, ᱪᱷᱟ, ᱪᱷᱟ, ᱦᱳᱭ ᱚᱱᱟ ᱦᱚᱸ ᱢᱚᱸᱡᱽ ᱠᱟᱛᱷᱟ ᱢᱟᱱᱮ ᱾ ᱥᱮᱫᱟᱭᱟᱜ ᱠᱷᱚᱱ ᱱᱟᱣᱟᱱᱟᱜ ᱢᱚᱫᱽᱫᱷᱮ ᱨᱮ ᱢᱤᱫᱴᱮᱱ ᱡᱟᱦᱟᱸ ᱟᱵᱚ ᱫᱚᱵᱚᱱ ᱢᱮᱱᱟ ᱩᱪᱟᱹᱲᱚᱜ ᱥᱮ ᱴᱨᱟᱱᱥᱯᱷᱟᱨᱚᱜ
ᱟᱪᱪᱷᱟ, ᱟᱪᱪᱷᱟ ᱾
ᱦᱳᱭ ᱦᱳᱭ ᱢᱟᱱᱮ ᱥᱮᱫᱟᱭ ᱠᱷᱚᱱ ᱱᱟᱣᱟᱱᱟᱜ ᱨᱮ ᱢᱤᱫᱴᱮᱱ ᱯᱚᱨᱤᱵᱚᱨᱛᱚᱱ ᱛᱚ ᱢᱮᱱᱟᱜ ᱜᱮᱭᱟ ᱥᱮ ᱾
ᱦᱟᱸ ᱾
ᱦᱳᱭ ᱦᱳᱭ ᱾ ᱟᱦ ᱛᱚ ᱜᱚᱢᱠᱮ ᱚᱱᱠᱟ ᱫᱚ ᱱᱟᱦᱟᱜ ᱧᱮᱱ ᱵᱤᱱ ᱟᱹᱞᱤᱧ ᱡᱚᱠᱷᱚᱱ ᱦᱟᱸᱜ ᱮᱦᱚᱵ ᱯᱳᱭᱞᱳ ᱨᱮ ᱡᱮᱢᱚᱱ ᱵᱟᱡᱽᱲᱟ ᱥᱮ ᱡᱚᱱᱰᱨᱟ ᱨᱮᱱᱟᱜ ᱦᱟᱸᱜ ᱠᱟᱛᱷᱟᱞᱤᱧ ᱨᱟᱠᱟᱵ ᱟᱠᱟᱜ-ᱟ ᱾ ᱛᱚ ᱢᱮᱱ ᱞᱮᱠᱷᱟᱱ ᱫᱚ ᱱᱚᱣᱟ ᱠᱚᱨᱮᱱᱟᱜ ᱟᱭᱢᱟᱻᱻ ᱢᱤᱫᱴᱮᱱ ᱜᱩᱱ ᱢᱮᱱᱟᱜ ᱜᱮᱭᱟ,
ᱟᱪᱪᱷᱟ ᱾
ᱦᱳᱭ ᱚᱱᱠᱟ ᱫᱚ ᱡᱩᱫᱤ ᱞᱤᱧ ᱨᱚᱲ ᱨᱟᱠᱟᱵᱟ ᱱᱟᱦᱟᱜ ᱱᱤᱛᱚᱜ ᱫᱚ ᱡᱮ ᱱᱚᱜ-ᱚᱭ ᱦᱟᱸᱜ ᱢᱮᱱ ᱠᱮᱜ-ᱟ ᱞᱤᱧ ᱡᱚᱸᱰᱚᱨᱟ ᱾ ᱱᱚᱣᱟ ᱫᱚ ᱱᱤᱛᱚᱜ ᱢᱮᱱ ᱞᱮ ᱢᱟᱱᱮ ᱚᱱᱠᱟ ᱱᱚᱣᱟ ᱟᱹᱰᱤ ᱠᱟᱨᱚᱱ ᱵᱚᱥᱚᱛᱚ ᱱᱤᱛᱚᱜ ᱟᱹᱰᱤᱻᱻ ᱠᱚᱢ ᱾ ᱴᱚᱴᱷᱟ ᱨᱮ ᱪᱟᱥ ᱦᱳᱭᱳᱜ ᱠᱟᱱᱟ ᱛᱚ ᱟᱥᱚᱞ ᱫᱚ ᱱᱚᱣᱟ ᱱᱤᱛ ᱡᱮ ᱧᱮᱞ ᱾ ᱛᱚᱵᱮ ᱱᱟᱜ ᱚᱱᱠᱟᱱᱟ ᱡᱟᱦᱟᱸ ᱛᱤᱱᱟᱹᱜ ᱥᱩᱜᱟᱨ ᱯᱮᱥᱮᱱᱴ ᱾ ᱚᱱᱠᱟ ᱫᱚ ᱦᱟᱸᱜ ᱱᱚᱣᱟ ᱨᱮᱜᱮ ᱡᱟᱹᱥᱛᱤ ᱠᱚ ᱡᱚᱢ ᱧᱩ ᱦᱚᱪᱚᱭᱮᱫ ᱠᱚᱣᱟ ᱾ ᱚᱱᱠᱟ ᱫᱟᱠᱟ ᱠᱷᱚᱱ ᱫᱚ ᱡᱚᱸᱰᱚᱨᱟ ᱜᱮ ᱫᱟᱜ ᱢᱟᱹᱲᱤ ᱥᱮ ᱡᱚᱸᱰᱚᱨᱟ ᱫᱟᱠᱟ ᱥᱮ ᱞᱩᱵᱩᱜ ᱚᱱᱟ ᱠᱷᱚᱱ ᱟᱹᱰᱤ ᱠᱚ ᱡᱚᱢ ᱧᱩ ᱦᱚᱪᱚᱭᱮᱫ ᱠᱚᱣᱟ ᱡᱟᱦᱟᱸ ᱫᱚ ᱚᱱᱟ ᱥᱩᱜᱟᱨ ᱯᱮᱥᱮᱱᱴ ᱠᱚᱣᱟᱜ ᱢᱟ ᱟᱹᱰᱤ ᱵᱷᱟᱜᱤᱭ ᱠᱟᱹᱢᱤᱭᱟ ᱢᱮᱱᱛᱮ ᱾
ᱦᱳᱭ ᱦᱳᱭ ᱦᱳᱭ ᱜᱚᱢᱠᱮ ᱟᱯᱮ ᱥᱮᱫ ᱱᱚᱣᱟ ᱡᱟᱦᱟᱸ ᱟᱸᱠᱽ ᱠᱚ ᱟᱸᱠᱽ ᱠᱚᱯᱮ ᱪᱟᱥ ᱜᱮᱭᱟ?
ᱚᱜ ᱚᱱᱠᱟ ᱫᱚ ᱱᱟᱦᱟᱜ ᱜᱚᱝᱠᱮᱼᱟ ᱾ ᱟᱞᱮ ᱡᱮᱞᱟ ᱢᱚᱫᱫᱷᱮ ᱨᱮᱱᱟᱜ ᱦᱟᱸᱜ ᱪᱟᱥ ᱜᱮᱭᱟ ᱠᱚ ᱛᱚ ᱟᱞᱮ ᱥᱩᱨ ᱥᱩᱯᱩᱨ ᱫᱚ ᱱᱟᱜ ᱵᱟᱝᱜᱮ ᱾
ᱦᱳᱭ ᱜᱚᱝᱠᱮ ᱟᱞᱮᱥᱮᱫ ᱫᱚ ᱱᱚᱣᱟ ᱱᱤᱭᱟᱹ ᱫᱚ ᱟᱞᱮ ᱥᱮᱫ ᱫᱚ ᱟᱹᱠᱽ ᱠᱚᱫᱚ ᱟᱹᱰᱤᱞᱮ ᱪᱟᱥ ᱜᱮᱭᱟ ᱢᱮᱱᱫᱚ ᱟᱞᱮ ᱥᱮᱫ ᱠᱷᱚᱡᱽ ᱜᱮ ᱮᱻᱻ ᱡᱟᱹᱥᱛᱤ ᱠᱟᱭᱛᱮ ᱯᱟᱥᱮᱡ ᱤᱭᱟᱹ ᱦᱩᱭᱩᱜ ᱛᱟᱦᱮ ᱾ ᱜᱚᱢᱠᱮ ᱤᱧ ᱢᱤᱫᱟᱱ ᱟᱹᱠᱽ ᱨᱮᱱᱟᱜ ᱢᱤᱫᱴᱮᱱ ᱱᱟᱣᱟ ᱯᱨᱚᱡᱮᱠᱴ ᱢᱤᱫᱴᱮᱱ ᱤᱧ ᱩᱰᱩᱠ ᱞᱮᱫ ᱜᱮᱭᱟ ᱾ ᱟᱸᱦ ᱵᱚᱞᱮ ᱱᱚᱝᱠᱟᱧ ᱤᱭᱟᱹ ᱞᱮᱫ ᱜᱮᱭᱟ ᱮᱠᱥᱯᱨᱤᱢᱮᱴ ᱞᱮᱫ ᱜᱮᱭᱟ ᱵᱚᱞᱮ ᱢᱤᱫᱴᱮᱱ ᱵᱷᱟᱹᱜᱤ ᱱᱚᱨᱢᱮᱞ ᱟᱹ ᱠᱷᱚᱱ ᱢᱤᱫᱮᱱ ᱢᱚᱴᱟ ᱟᱹᱠ ᱤᱧ ᱵᱮᱱᱟᱣ ᱩᱪᱩ ᱞᱮᱫᱟ ᱜᱚᱝᱠᱮ ᱛᱚᱵᱮ ᱥᱚᱢᱚᱭ ᱦᱚᱸ ᱪᱟᱵᱟᱭᱮᱱ ᱛᱟᱞᱟᱝᱟ ᱱᱤᱝᱠᱟᱜᱮᱞᱟᱝ ᱜᱚᱞᱯᱚᱭᱟ ᱢᱟ